ᱦᱮᱞᱳ ᱡᱚᱦᱟᱸᱨ ᱜᱮ
ᱦᱮᱸ ᱡᱚᱦᱟᱨ ᱜᱮᱸᱚᱢᱚᱜ ᱠᱟᱱᱟ ᱨᱚᱲ ᱠᱚ
ᱦᱮᱸ ᱟᱸᱡᱚᱢᱚᱜ ᱠᱟᱱᱟ ᱨᱚᱲ ᱠᱚ
ᱚ ᱪᱮᱫ ᱦᱚᱸ ᱵᱟᱝᱜᱮ ᱱᱤᱛᱚᱜ ᱫᱚ ᱚᱲᱟᱜ ᱨᱮᱜᱮ ᱢᱮᱱᱟᱜ ᱠᱟᱫ ᱞᱮᱭᱟ ᱟᱯᱮ ᱫᱚ
ᱦᱮᱸ ᱟᱞᱮ ᱦᱚᱸ ᱚᱲᱟᱜ ᱨᱮᱜᱮ ᱢᱮᱱᱟᱜ ᱟᱠᱟᱫ ᱞᱮᱭᱟ
ᱵᱮᱥ ᱜᱮᱭᱟ ᱯᱮ
ᱦᱮᱸ ᱱᱤᱭᱟᱹ ᱜᱷᱟᱹᱲᱤᱡ ᱫᱚ ᱵᱮᱥ ᱜᱮ ᱟᱯᱮ ᱫᱚ
ᱟᱞᱮ ᱦᱚᱸ ᱵᱮᱥ ᱜᱮ
ᱚ ᱛᱟᱦᱚᱞᱮ ᱛᱚᱞᱟ ᱠᱚᱫᱚ ᱯᱮ ᱨᱚᱦᱚᱭ ᱠᱮᱫᱼᱟ
ᱛᱚᱞᱟ ᱠᱚᱫᱚ ᱟᱞᱮ ᱥᱮᱫ ᱫᱚ ᱪᱟᱥ ᱵᱟᱥ ᱫᱚ ᱵᱟᱹᱱᱩᱜ ᱟᱠᱟᱫᱟ
ᱚ
ᱟᱞ ᱪᱮᱫ ᱦᱮᱸ ᱵᱟᱞᱮ ᱪᱟᱥᱟ ᱱᱤᱛ ᱫᱚ ᱡᱟᱭᱜᱟ ᱵᱟᱹᱪᱩᱜ ᱟᱛᱚ ᱪᱟᱥᱵᱟᱥ ᱨᱮᱱᱟᱜ ᱵᱟᱡᱟᱨ ᱨᱮᱱ ᱦᱚᱲ ᱛᱚ ᱪᱟᱥᱵᱟᱥ ᱠᱚᱫᱚ ᱵᱟᱟᱹᱪᱩᱜ ᱠᱟᱫᱟ ᱟᱯᱮ ᱥᱮᱫ ᱟᱯᱮ ᱫᱚ ᱯᱮ ᱪᱟᱥ
ᱦᱳᱭ ᱟᱞᱮ ᱫᱚ ᱪᱟᱥ ᱵᱟᱥ ᱟᱛᱮᱫ ᱜᱮ ᱡᱚᱢ ᱫᱚ ᱛᱟᱦᱞᱮ ᱟᱯᱮ ᱫᱚ ᱯᱮ ᱠᱤᱨᱤᱧ ᱜᱮᱭᱟ ᱥᱮ
ᱦᱮᱸ ᱟᱞᱮ ᱫᱚ ᱡᱚᱛᱚ ᱠᱤᱨᱤᱧ ᱠᱤᱨᱤᱧ ᱵᱷᱚᱨᱥᱟ ᱜᱮ ᱡᱚᱢ ᱛᱟᱞᱮ
ᱚ ᱛᱟᱦᱚᱞᱮ ᱚᱠᱟᱴᱟᱜ ᱪᱟᱣᱞᱮ ᱯᱮ ᱡᱚᱢ ᱜᱮᱭᱟ ᱚᱱᱟ ᱡᱷᱟᱹᱞ ᱪᱟᱣᱞᱮ ᱥᱮ ᱠᱷᱟᱴᱚ ᱪᱟ
ᱱᱮᱛᱟᱨ ᱫᱚ ᱠᱷᱟᱴᱚ ᱪᱟᱣᱞᱮ ᱜᱮ ᱡᱟᱦᱟᱸ ᱨᱮᱥᱚᱱ ᱠᱚᱨᱮ ᱠᱚ ᱮᱢᱚᱜ ᱫᱚ ᱨᱮᱥᱚᱱ ᱠᱷᱚᱱ ᱠᱚ ᱮᱢᱚᱜ ᱠᱟᱱ ᱫᱚ ᱚᱱᱠᱟᱱᱟᱜ ᱪᱟᱥ ᱫᱚ ᱡᱷᱟᱹᱞ ᱪᱟᱣᱞᱮ ᱫᱚ ᱫᱚᱢᱮ ᱫᱟᱢ ᱛᱚ
ᱚ
ᱟᱯᱮ ᱥᱮᱫ ᱫᱚ ᱪᱟᱥᱵᱟᱥ
ᱦᱳᱭ ᱦᱳᱭ ᱦᱳᱭ ᱟᱫᱚ ᱢᱟᱱᱮ ᱢᱟᱱᱮ ᱪᱮᱫ ᱞᱮᱠᱟ ᱢᱟᱱᱮ ᱚᱱᱛᱮᱱᱟᱜ ᱡᱟᱭᱜᱟ ᱫᱚ ᱪᱮᱫ ᱞᱮᱠᱟᱱ ᱛᱟᱯᱮᱭᱟ
ᱚᱱᱛᱮ ᱫᱚ ᱡᱟᱭᱜᱟ ᱠᱚᱫᱚ ᱚᱱᱠᱟ ᱫᱚ ᱵᱟᱹᱱᱩᱜ ᱟᱠᱟᱫᱟ ᱯᱷᱟᱸᱠᱟ ᱢᱟᱴᱷ ᱥᱮ ᱡᱮᱱᱟᱜ ᱪᱟᱥᱵᱟᱥ ᱟᱢ ᱚᱱ ᱡᱟᱭᱜᱟ ᱨᱮ ᱵᱟᱹᱪᱩᱜᱼᱟ ᱫᱚᱢᱮ ᱵᱤᱞᱰᱤᱝ ᱢᱮᱱᱟᱜ ᱟᱠᱟᱫᱟ ᱚᱲᱟᱜ ᱢᱮᱱᱟᱜ ᱟᱠᱟᱫᱟ
ᱠᱟᱹᱨᱠᱷᱟᱱᱟ ᱠᱚ ᱯᱟᱞᱮᱜ ᱢᱮᱱᱟᱜᱼᱟ
ᱦᱮᱸ ᱠᱟᱹᱨᱠᱷᱟᱱᱟ ᱠᱟᱹᱨᱠᱷᱟᱱᱟ ᱠᱚ ᱢᱮᱱᱟᱜ ᱟᱠᱟᱫᱟ ᱠᱟᱹᱨᱠᱷᱟᱱᱟ ᱠᱚᱨᱮ ᱜᱮ ᱠᱟᱛᱮ ᱡᱚᱢ ᱵᱟᱲᱟ ᱦᱩᱭᱩᱜᱼᱟ ᱪᱟᱥ ᱨᱮᱱᱟᱜ ᱡᱟᱭᱜᱟ ᱜᱮ ᱵᱟᱹᱪᱩᱜ ᱟᱠᱟᱫᱟ
ᱟᱪᱪᱷᱟ ᱦᱳᱭ ᱟᱞᱮ ᱥᱮᱫ ᱫᱚ ᱢᱟᱱᱮ ᱪᱟᱥ ᱢᱟᱱᱮ ᱡᱟᱦᱟᱸ ᱠᱟᱹᱢᱤ ᱠᱚ ᱫᱚ ᱵᱟᱝ ᱧᱟᱢᱚᱜ ᱜᱮᱭᱟ ᱟᱫᱚ ᱡᱚᱛᱚ ᱜᱮ ᱪᱟᱥ ᱵᱷᱚᱨᱥᱟ ᱜᱮ ᱵᱟᱨ ᱫᱷᱟᱣᱞ ᱞᱮ ᱪᱟᱥ-ᱟ ᱚᱱᱟᱜᱮ ᱪᱟᱥ ᱠᱟᱹᱢᱤ ᱭᱟᱞᱮ ᱦᱚᱲ ᱴᱷᱮᱱ ᱚᱱᱟ ᱵᱷᱚᱨᱥᱟ ᱠᱟᱛᱮᱫ ᱜᱮ ᱞᱮ ᱡᱚᱢᱟ
ᱛᱟᱦᱞᱮ ᱨᱚᱦᱚᱭ ᱠᱮᱫᱟ ᱯᱮ ᱱᱤᱭᱟᱹ ᱫᱷᱟᱣ
ᱨᱚᱦᱚᱭ ᱦᱚᱸ ᱨᱚᱦᱚᱭ ᱯᱩᱨᱟᱹᱣ ᱠᱟᱜ ᱟᱞᱮ
ᱚᱝ ᱡᱩᱛᱩᱜ ᱪᱤᱜᱟᱹᱝ ᱛᱚ
ᱦᱳᱭ ᱦᱳᱭ ᱵᱟ ᱮ ᱦᱳᱭ ᱯᱩᱨᱟᱹᱣ ᱠᱮᱜ ᱟᱞᱮ ᱦᱚᱞᱟ ᱜᱮ ᱢᱟᱱᱮ ᱫᱚᱢᱮ ᱫᱟᱜ ᱵᱟᱲᱟ ᱠᱮᱜᱼᱟᱭ ᱥᱮ ᱟᱞᱮ ᱥᱮᱫ ᱫᱚ ᱟᱫᱚ ᱚᱱᱟᱛᱮ ᱞᱚᱜᱚᱱ ᱧᱚᱜ ᱞᱮ ᱯᱩᱨᱟᱹᱣ ᱠᱮᱜᱼᱟ
ᱦᱚᱸ
ᱚᱸᱹ ᱛᱟᱦᱚᱞᱮ ᱱᱟᱜ ᱟᱯᱮ ᱢᱟ ᱠᱤᱨᱤᱧ ᱵᱷᱚᱨᱥᱟ ᱜᱮ ᱦᱟᱸᱜ
ᱦᱮᱸ ᱠᱤᱨᱤᱧ ᱢᱮ ᱦᱮᱸ ᱵᱟᱝᱠ ᱵᱟᱢ ᱠᱟᱹᱢᱤ ᱞᱮᱠᱷᱟᱡ ᱪᱤᱠᱟᱹᱛᱮᱢ ᱠᱤᱨᱤᱧᱟ ᱟᱫᱚ ᱫᱤᱱ ᱠᱤᱨᱤᱧ ᱫᱤᱱ ᱡᱚᱢ ᱦᱚᱲ
ᱦᱮᱸ ᱛᱟᱦᱟᱞᱮ ᱟᱢ ᱫᱚ ᱪᱮᱫ ᱠᱚᱢ ᱠᱟᱹᱢᱤ ᱵᱟᱲᱟᱭ ᱜᱮᱭᱟ
ᱤᱧ ᱫᱚ ᱠᱳᱢᱯᱟᱱᱤ ᱠᱚᱨᱮ ᱜᱮ ᱠᱟᱹᱢᱤ ᱵᱟᱲᱟᱭ ᱟᱨ ᱟᱛᱳ ᱫᱚ ᱫᱚᱢᱮ ᱠᱳᱢᱯᱟᱱᱤ ᱢᱮᱱᱟᱜᱼᱟ ᱟ ᱛᱚ ᱟᱫᱚ ᱠᱚᱢᱯᱟᱱᱤ ᱠᱚᱨᱮ ᱜᱮ ᱠᱟᱹᱢᱤ ᱦᱩᱭᱩᱜ ᱟ
ᱠᱳᱢᱯᱟᱱᱤ ᱨᱮ ᱫᱚ ᱪᱮᱫ ᱠᱚ ᱪᱮᱫ ᱮᱢ ᱠᱟᱹᱢᱤᱭᱟ ᱚᱸᱰᱮ ᱫᱚ ᱢᱟᱱᱮ
ᱚᱸᱰᱮ ᱫᱚ ᱚᱸᱜ ᱟᱸ ᱟᱸ ᱚᱱᱟ ᱫᱚ ᱟᱭᱢᱟ ᱞᱮᱠᱟᱱ ᱠᱳᱢᱯᱟᱱᱤ ᱢᱮᱱᱟᱜ ᱟᱠᱟᱫᱟ ᱠᱚᱢ ᱵᱮᱠ ᱠᱚ ᱠᱳᱢᱯᱟᱱᱤ ᱛᱟ ᱯᱚᱨᱮ ᱱᱟ ᱵᱩᱛᱩᱞ ᱠᱚᱢᱯᱟᱱᱤ ᱥᱟᱨᱟᱯ ᱠᱚᱢᱯᱟᱱᱤ ᱩᱱ ᱚᱱᱠᱟᱱᱟᱜ ᱠᱳᱢᱯᱟᱱᱤ ᱟᱫᱚ ᱤᱧ ᱫᱚ ᱵᱮᱜ ᱠᱳᱢᱯᱟᱱᱤ ᱨᱤᱧ ᱠᱟᱹᱢᱤ ᱜᱮᱭᱟ ᱢᱟᱱᱮ ᱚᱸᱰᱮ ᱫᱚ ᱵᱮᱜᱽ ᱠᱚ ᱠᱚ ᱯᱮᱠᱤᱝ ᱟᱠᱚ ᱜᱮᱫᱟᱜ ᱠᱚ ᱥᱤᱞᱟᱭ ᱟᱠᱚ ᱨᱚᱝ ᱟᱠᱚ ᱟᱭᱢᱟ ᱟᱨ ᱟᱨᱚ ᱰᱤᱯᱟᱨᱢᱮᱱᱴ ᱢᱮᱱᱟᱜ-ᱟ ᱟᱫᱚ ᱵᱟᱝ
ᱚ ᱛᱟᱦᱚᱞᱮ ᱛᱚ ᱟᱹᱰᱤ ᱵᱮᱥ ᱦᱮᱸ ᱟᱞᱮ ᱟᱹᱛᱩ ᱫᱤᱥᱚᱢ ᱠᱚ ᱟ ᱨᱮᱱ ᱦᱚᱸ ᱠᱚ ᱪᱟᱞᱟᱣ ᱵᱟᱲᱟ ᱟᱠᱟᱱ ᱜᱮᱭᱟ ᱚᱱᱠᱟ ᱠᱟᱹᱢᱤ ᱵᱟᱦᱟᱨᱮ ᱠᱟᱹᱢᱤ ᱦᱳᱭ
ᱦᱮᱸ ᱟᱫᱚ ᱯᱩᱭᱥᱟᱹ ᱞᱟᱜᱟᱜ ᱠᱷᱟᱱ ᱫᱚ ᱠᱟᱹᱢᱤ ᱦᱩᱭᱩᱜ ᱜᱮᱭᱟ ᱵᱟᱝ
ᱦᱳᱭ ᱟᱨ ᱟᱞᱮ ᱥᱮᱫ ᱢᱟ ᱱᱚᱜᱼᱚᱭ ᱢᱟᱮ ᱪᱟᱥ ᱵᱟᱥ ᱪᱷᱟᱲᱟ ᱠᱟᱹᱢᱤ ᱜᱮ ᱵᱟᱝ ᱧᱟᱢᱚᱜ ᱟ ᱥᱮ ᱟᱫᱚ ᱚᱱᱟ ᱦᱚᱛᱮᱡ ᱛᱮ ᱜᱮ ᱡᱷᱚᱛᱚ ᱵᱟᱦᱟᱨᱮ ᱠᱚ ᱠᱚ ᱪᱟᱞᱟᱜᱼᱟ
ᱚ
ᱦᱮᱸ ᱛᱟᱦᱚᱞᱮ ᱟᱯᱮ ᱫᱚ ᱦᱚᱸ ᱛᱟᱦᱚᱞᱮ ᱟᱯᱮ ᱫᱚ ᱨᱚᱠᱚᱡ ᱠᱚ ᱯᱮ ᱡᱚᱢ ᱠᱟᱫ ᱠᱚᱣᱟ ᱥᱮ ᱵᱟᱝᱟ
ᱨᱚᱠᱚᱡ ᱠᱚ ᱫᱚ ᱚᱱᱠᱟ ᱫᱚ ᱫᱤᱱ ᱫᱚ ᱵᱟᱝ ᱡᱚᱢ ᱦᱩᱭᱩᱜ ᱜᱮᱭᱟ ᱡᱟᱦᱟᱸ ᱛᱤᱱ ᱛᱤᱥ ᱠᱚ ᱨᱮ ᱠᱚ ᱟᱠᱷᱨᱤᱧ ᱠᱚᱣᱟ ᱵᱟᱡᱟᱨ ᱠᱚ ᱨᱮ ᱠᱷᱩᱵᱽ ᱠᱚᱢ ᱚᱱᱛᱮ ᱫᱚ ᱚᱱᱠᱟ ᱜᱟᱹᱰᱭᱟᱹ ᱠᱚ ᱵᱟᱹᱪᱩᱜᱼᱟ ᱛᱚ ᱯᱩᱠᱷᱨᱤ ᱠᱚ ᱦᱚᱸ ᱡᱮ ᱨᱚᱠᱚᱡ ᱠᱚ ᱠᱚ ᱛᱟᱦᱮᱱᱟ ᱟᱫᱚ ᱠᱷᱩᱵᱽ ᱠᱚᱢ ᱵᱟᱡᱟᱨ ᱠᱚᱨᱮ ᱠᱚ ᱨᱟᱠᱟᱵ ᱞᱮᱱ ᱠᱷᱟᱡ ᱡᱩᱫᱤ ᱠᱚ ᱧᱟᱢᱚᱜ ᱠᱷᱟᱡ ᱛᱟᱦᱚᱞᱮ ᱡᱚᱢ ᱦᱩᱭᱩᱜ ᱜᱮᱭᱟ ᱟᱯᱮ ᱥᱮᱫ ᱫᱚ ᱛᱟᱦᱚᱞᱮ ᱨᱚᱠᱚᱡ ᱠᱚ ᱫᱚᱢᱮ ᱢᱮᱱᱟᱜ ᱠᱚᱣᱟ ᱥᱮ ᱪᱮᱫ
ᱦᱮᱸ ᱨᱚᱠᱚᱡ ᱠᱚ ᱜᱚᱸᱜᱷᱟ ᱠᱚ ᱟᱞᱮ ᱢᱟ ᱞᱮᱴᱚ ᱠᱚᱣᱟᱞᱮ ᱯᱤᱴᱷᱟᱹ ᱠᱚᱣᱟᱞᱮ
ᱚ ᱩᱛᱩ ᱠᱚ ᱫᱚᱜ ᱦᱮᱸ ᱱᱚᱱᱛᱮ ᱫᱚ ᱥᱟᱱᱟᱢᱟᱜ ᱜᱮ ᱚᱵᱷᱟᱵᱽ ᱠᱤᱨᱤᱧ ᱵᱷᱚᱨᱥᱟ ᱡᱚᱢ ᱵᱟᱢ ᱠᱤᱨᱤᱧ ᱞᱮᱱ ᱠᱟᱡ ᱵᱟᱢ ᱡᱚᱢ ᱧᱟᱢ ᱫᱟᱲᱮᱜ ᱯᱩᱨᱟᱹ ᱟᱯᱮ ᱥᱮᱫ ᱢᱟ ᱫᱚᱢᱮ ᱤᱪᱪᱷᱟᱹ ᱞᱮᱠᱷᱟᱡ ᱜᱮ ᱯᱮ ᱠᱤᱨᱤᱧ ᱪᱟᱞᱟᱜ ᱛᱮᱯᱮ ᱦᱟᱵ ᱟᱹᱜᱩ ᱠᱚᱣᱟ ᱟᱯᱮ ᱥᱮᱡ ᱫᱚ ᱛᱟᱦᱚᱞᱮ ᱫᱚᱢᱮ ᱢᱮᱱᱟᱜ ᱠᱚᱣᱟ ᱡᱮ ᱨᱚᱠᱚᱡ ᱠᱚ ᱜᱚᱸᱜᱷᱟ ᱠᱚ᱾
ᱦᱳᱭ ᱟᱞᱮ ᱢᱟ ᱩᱱᱠᱩ ᱜᱚᱸᱜᱷᱟ ᱠᱚ ᱨᱚᱠᱚᱡ ᱠᱚ ᱜᱚᱴᱟᱞ ᱛᱮᱞᱮ ᱩᱛᱩ ᱠᱚᱣᱟ ᱜᱩᱯ ᱪᱩᱯ ᱦᱳᱭ ᱪᱩᱯᱤᱞᱮ ᱵᱟᱸᱹᱰᱤ ᱛᱟᱠᱚ ᱪᱩᱯᱤᱞᱮ ᱵᱟᱸᱹᱰᱤ ᱛᱟᱠᱚᱣᱟ
ᱦᱚᱸ
ᱪᱩᱯᱤ ᱞᱮ ᱵᱟᱺᱫᱤᱭᱟ ᱟᱨ ᱞᱮ ᱩᱛᱩ ᱠᱚᱣᱟ ᱦᱳᱭ ᱟᱨᱞᱮ ᱥᱤᱲᱩᱵᱽ ᱠᱚᱣᱟ ᱟᱹᱰᱤ ᱠᱚ ᱥᱤᱵᱤᱞᱟ
ᱠᱚᱢᱮᱡ ᱠᱟᱛᱮᱫ ᱫᱚ ᱵᱟᱝ ᱜᱮ
ᱠᱚᱴᱮᱡ ᱠᱟᱛᱮ ᱦᱚᱸ ᱞᱮ ᱩᱛᱩ ᱠᱚᱣᱟ ᱟᱨᱦᱚᱸ ᱢᱟᱱᱮ ᱜᱚᱴᱟᱞ ᱛᱮ ᱦᱚᱸᱞᱮ ᱩᱛᱩ ᱠᱚᱜᱮᱭᱟ ᱜᱚᱸᱜᱷᱟ ᱠᱚ ᱨᱚᱠᱚᱡ ᱠᱚ
ᱦᱳᱭ
ᱦᱳᱭ
ᱟᱯᱮ ᱥᱮᱫ ᱫᱚ ᱵᱟᱠᱚ ᱧᱟᱢᱚᱜ ᱟ ᱟᱯᱮᱥᱮᱜ ᱫᱚ ᱚᱝᱠᱟ
ᱚ ᱟᱞᱮ ᱥᱮᱜ ᱚᱱᱠᱟᱜᱮ ᱱᱚᱼᱚᱝᱠᱟᱭ ᱪᱩᱯᱤ ᱫᱚ ᱵᱟᱠᱚ ᱜᱮᱫ ᱛᱟᱠᱚᱣᱟ ᱯᱩᱨᱟᱹ ᱠᱚ ᱠᱩᱴᱮᱡ ᱠᱟᱛᱮᱜ ᱯᱩᱨᱟᱹ ᱟᱜᱮ ᱩᱸ ᱪᱚᱠᱞᱟᱜ ᱠᱚ ᱪᱷᱟᱰᱟᱭ ᱛᱟᱠᱚᱣᱟ᱾ ᱰᱤᱦᱤᱛᱤᱨ ᱨᱮᱱᱟ ᱤᱭᱟᱹᱛᱮᱫ ᱠᱚ ᱩᱰᱠ ᱠᱟᱛᱮᱫ ᱠᱚ ᱩᱛᱩᱭᱟ
ᱟᱻ ᱦᱳᱭ ᱟᱞᱮ ᱥᱮᱫ ᱫᱚ ᱢᱟᱱᱮ ᱱᱚᱜᱼᱚᱭ ᱵᱚᱝᱜᱚ ᱦᱚᱞᱟ ᱦᱚᱞᱟ ᱜᱮᱞᱮ ᱜᱩᱛᱩᱞᱮᱜ ᱠᱚᱣᱟ ᱚᱝᱠᱟ ᱦᱟᱛᱮᱫ᱾ ᱦᱮᱸ ᱡᱚᱢ ᱠᱮᱫ ᱠᱚᱜᱮᱭᱟᱞᱮ ᱞᱮᱴᱚᱞᱮᱫ ᱠᱚᱣᱟᱞᱮ ᱟᱨ ᱚᱝᱼᱚ ᱫᱚᱥᱟᱨ ᱚᱱᱟ ᱫᱚᱥᱟᱨ ᱫᱤᱱ ᱫᱚ ᱩᱱᱠᱩ ᱜᱚᱝᱜᱷᱦᱟ ᱞᱮ ᱯᱤᱴᱷᱟᱹ ᱠᱮᱜ ᱠᱚᱣᱟ᱾
ᱪᱮᱜ ᱪᱮᱜ ᱨᱮᱯ ᱯᱤᱴᱷᱟᱹᱭᱟ ᱟᱯᱮ ᱥᱮᱜ ᱫᱚ ᱪᱮᱫ ᱨᱮᱯᱮ ᱯᱤᱴᱷᱟᱹᱭᱟ ᱪᱮᱜ ᱥᱟᱠᱟᱢ ᱨᱮ?
ᱪᱮᱫ ᱥᱟᱠᱟᱢ ᱥᱟᱨᱡᱚᱢ ᱥᱟᱠᱟᱢ ᱨᱮᱜᱮ᱾
ᱚ ᱟᱞᱮᱥᱮᱜ ᱢᱟ ᱥᱟᱨᱡᱚᱢ ᱫᱟᱨᱮ ᱦᱚᱸ ᱵᱟᱹᱱᱩᱜ ᱟᱠᱟᱫᱟ ᱥᱟᱨᱡᱚᱢ ᱥᱟᱠᱟᱢ ᱨᱮᱢ ᱯᱤᱴᱷᱟᱹᱭᱟ᱾ ᱠᱟᱭᱨᱟ ᱨᱮ ᱥᱟᱠᱟᱢ ᱨᱮ ᱯᱤᱴᱷᱟᱹᱭᱟ ᱞᱮ ᱪᱮᱜ ᱫᱚ᱾
ᱠᱟᱭᱨᱟ ᱥᱟᱠᱟᱢ ᱫᱷᱚ ᱚᱱᱟ ᱫᱚ ᱚᱠᱟ ᱞᱮᱠᱟ ᱠᱚ ᱯᱤᱴᱷᱟᱹᱭᱟ?
ᱚᱱᱠᱟ ᱜᱮ ᱥᱟᱨᱡᱚᱢ ᱡᱮᱠᱟᱨᱮ ᱪᱮᱜ ᱠᱟᱢ ᱯᱤᱴᱷᱟᱹᱭᱟ ᱚᱱᱠᱟᱜ ᱜᱮ ᱟᱫᱚ ᱱᱚᱱᱛᱮ ᱫᱚ ᱫᱟᱨᱮ ᱥᱟᱨᱡᱚᱢ ᱫᱟᱨᱮ ᱫᱚ ᱵᱟᱹᱪᱩᱜᱼᱟ ᱛᱚ ᱠᱟᱭᱨᱟ ᱫᱟᱨᱮ ᱠᱚᱜᱮ ᱢᱮᱱᱟᱜᱼᱟ᱾ ᱟᱫᱚ ᱚᱱᱟ ᱥᱟᱠᱟᱢ ᱞᱮ ᱜᱮᱫ ᱛᱮ ᱯᱤᱥ ᱛᱮᱞᱮ ᱟᱫᱚ ᱚᱱᱟ ᱨᱮᱞᱮ ᱯᱤᱴᱷᱟᱹᱭᱟ᱾
ᱚ ᱦᱳᱭ ᱵᱟᱠᱷᱟᱡ ᱤᱧ ᱢᱚᱱᱮᱭᱮᱫ ᱛᱟᱦᱮᱸ ᱞᱤᱧ ᱤᱧ ᱚᱱᱟ ᱠᱟᱭᱨᱟ ᱥᱟᱠᱟᱢ ᱟᱹᱰᱤ ᱡᱷᱟᱹᱞ ᱫᱚ ᱟᱫᱚ
ᱮ ᱡᱷᱟᱹᱞ ᱵᱟᱝᱜᱮ ᱵᱟᱝᱜᱮ ᱡᱷᱟᱹᱞ ᱡᱷᱟᱹᱞ ᱫᱚ ᱵᱟᱝᱟ ᱮ ᱢᱟᱱᱮ ᱟᱠᱟᱢᱴᱟᱜ ᱢᱟ ᱠᱟᱛᱮᱫ ᱦᱚᱯᱚᱱ ᱦᱚᱯᱚᱱ ᱠᱮᱪᱟᱜ ᱠᱟᱛᱮ ᱟᱫᱚ ᱚᱱᱟᱨᱮ ᱯᱤᱴᱷᱟᱹ ᱦᱩᱭᱩᱜᱼᱟ᱾
ᱚᱻ᱾
ᱦᱩ᱾
ᱛᱟᱦᱚᱞᱮ ᱩᱸᱜ ᱟᱯᱮ ᱫᱚ ᱛᱚ ᱥᱟᱠᱨᱟᱛ ᱠᱚᱨᱮ ᱦᱮᱸ ᱛᱚᱯᱮ ᱚᱱᱟ ᱨᱮᱜᱮ ᱯᱮ ᱯᱤᱴᱷᱟᱹᱭᱟ᱾
ᱦᱚ ᱚᱱᱟ ᱨᱮᱜᱮᱞᱮ ᱯᱤᱴᱷᱟᱹᱭᱟ ᱥᱟᱠᱨᱟᱛ, ᱵᱟᱦᱟ, ᱥᱚ ᱱᱚᱠᱟ ᱡᱟᱦᱟᱱᱟᱜ ᱯᱤᱴᱷᱟᱹ ᱠᱷᱟᱡ ᱜᱮ ᱚᱱᱟ ᱠᱟᱨᱟ ᱥᱟᱠᱟᱢ ᱨᱮᱜᱮᱞᱮ ᱯᱤᱴᱷᱟᱹᱭᱟ, ᱟᱞᱮ ᱥᱮᱫ ᱫᱚ ᱥᱟᱠᱟᱢ ᱦᱚᱸᱛᱚ ᱵᱟᱹᱪᱩᱜᱼᱟ᱾ ᱥᱟᱨᱡᱚᱢ ᱥᱟᱠᱟᱢ ᱦᱚᱸ ᱵᱚᱸᱜᱟ ᱵᱩᱨᱩ ᱞᱟᱹᱜᱤᱜ ᱜᱮ ᱠᱤᱨᱤᱧ ᱦᱩᱭᱩᱜᱼᱟ ᱫᱚᱢᱮ ᱫᱟᱢᱟ᱾ ᱵᱟᱨᱭᱟ ᱜᱟᱱ ᱥᱟᱠᱟᱢ ᱛᱟᱦᱮᱱᱟ ᱫᱚᱥ ᱵᱟ ᱫᱚᱥ ᱯᱟᱸᱥ ᱴᱟᱠᱟ ᱵᱟᱝ, ᱫᱚ ᱩᱱᱟᱹᱜ ᱜᱟᱱ ᱥᱟᱠᱟᱢ ᱫᱚ ᱚᱠᱟᱨᱮᱢ ᱧᱟᱢᱟ?
ᱛᱟᱦᱚᱞᱮ ᱟᱯᱮ ᱫᱚ ᱢᱟᱱᱮ ᱩᱝᱠᱩ ᱦᱟᱣ ᱠᱚ ᱛᱤᱨᱤᱞ ᱠᱚ ᱛᱟᱨᱚᱯ ᱠᱚᱫᱚ ᱛᱟᱦᱚᱞᱮ ᱱᱟᱜ ᱵᱟᱯᱮ ᱧᱮᱞ ᱡᱚᱝ ᱠᱟᱱᱟ᱾
ᱦᱮᱜ ᱵᱟᱹᱪᱩᱜ ᱠᱚ ᱵᱟᱹᱪᱩᱜᱼᱟ ᱟᱞᱮ ᱥᱮᱫ ᱫᱚ ᱫᱟᱨᱮ ᱦᱚᱸ ᱵᱟᱹᱪᱩᱜᱼᱟ ᱦᱟᱣ ᱠᱚᱢᱟ ᱵᱟᱹᱪᱩᱜ ᱠᱚᱜᱮ᱾
ᱚᱻ ᱛᱟᱦᱚᱞᱮ ᱟᱯᱮ ᱫᱚ ᱢᱟᱱᱮ ᱧᱤᱫᱟᱹ ᱫᱚ ᱫᱟᱠᱟ ᱯᱮ ᱡᱚᱢ ᱜᱮᱭᱟ ᱥᱮ ᱵᱟᱝᱟ? ᱥᱮ ᱵᱟᱦᱮᱨᱮ ᱨᱮᱜᱮ ᱯᱮ ᱡᱚᱢ ᱜᱮᱭᱟ ᱫᱟᱠᱟ ᱠᱚ ᱵᱟᱡᱟᱨ ᱦᱚᱲ ᱛᱚ᱾
ᱵᱟᱝ ᱵᱟᱝ ᱚᱲᱟᱜ ᱡᱚᱢ ᱫᱚ ᱚᱲᱟᱜ ᱨᱮᱜᱮ ᱡᱚᱢ ᱫᱚ ᱵᱟᱭᱨᱮ ᱦᱚᱸᱛᱚ ᱫᱚᱢᱮ ᱫᱟᱢᱟᱱ ᱡᱟᱭ ᱡᱤᱱᱤᱥ ᱠᱚ ᱫᱟᱢ ᱟᱠᱟᱱᱟ᱾
ᱦᱳᱭ ᱫᱚᱢᱮ ᱫᱟᱢ ᱟᱠᱟᱱᱟ ᱟᱨ ᱵᱟᱦᱮᱨᱮ ᱱᱟᱜ ᱚᱱᱠᱟ ᱡᱚᱢ ᱦᱚᱸ ᱵᱟᱝ ᱵᱷᱟᱜᱤᱜᱼᱟ ᱱᱤᱡᱮᱛᱮ ᱤᱥᱤᱱ ᱢᱮ, ᱦᱳᱭ᱾
ᱦᱚᱲᱢᱚ ᱠᱷᱟᱨᱟᱯᱚᱜᱼᱟ ᱦᱚᱵᱷᱟᱨ ᱫᱟᱜ ᱫᱚ ᱵᱟᱭ ᱫᱚᱢᱮ ᱠᱚ ᱢᱚᱥᱞᱟᱜ ᱟᱛᱚ ᱫᱤᱱ ᱡᱚᱢ ᱵᱟᱝ ᱵᱷᱟᱹᱜᱤᱭᱟ ᱨᱩᱣᱟᱹ ᱦᱟᱹᱥᱩ ᱧᱟᱧᱟᱢᱟ᱾
ᱦᱳᱭ᱾
ᱱᱤᱡᱮ ᱛᱮᱜᱮ ᱤᱥᱤᱱ ᱠᱟᱛᱮᱫ ᱡᱚᱢ᱾
ᱦᱳᱭ, ᱛᱟᱦᱞᱮ ᱱᱚᱜᱼᱚᱭ ᱛᱚ ᱱᱟᱦᱟᱸᱜ ᱫᱩᱨᱜᱟᱹ ᱯᱩᱡᱟᱹ ᱥᱮᱴᱮᱨᱚᱜ ᱠᱟᱱᱟ ᱟᱫᱚ ᱡᱟᱢᱟ ᱠᱚᱫᱚ ᱪᱮᱫ ᱠᱚ ᱢᱟᱱᱮᱢ ᱜᱚᱴᱟ ᱟᱠᱟ ᱡᱟᱢᱟ ᱠᱚᱢ ᱠᱤᱨᱤᱧᱟ ᱥᱮ ᱵᱟᱝᱟ?
ᱦᱮᱸ ᱦᱮᱸ ᱟᱞᱮ ᱥᱮᱫ ᱛᱚ ᱵᱟᱡᱟᱨ ᱦᱚᱲ ᱛᱚ ᱫᱚᱢᱮ ᱠᱚ ᱫᱟᱲᱟᱱᱟ᱾ ᱵᱚᱸᱜᱟᱭ ᱫᱩᱨᱜᱟᱹ ᱯᱩᱡᱟᱹ ᱢᱟ ᱟᱫᱚ ᱚᱱᱟᱛᱮ ᱠᱤᱨᱤᱧ ᱫᱚ ᱠᱤᱨᱤᱧ ᱠᱮᱫ ᱟᱫᱚ ᱦᱟᱯᱮ ᱟᱵᱚ ᱫᱚ ᱦᱚᱲ ᱦᱚᱯᱚᱱ ᱛᱚ ᱩᱱᱟᱹᱜ ᱫᱚ ᱨᱟᱹᱥᱠᱟᱹ ᱵᱟᱹᱪᱩᱜ ᱟᱠᱟᱫᱟ, ᱛᱚ ᱟᱫᱚ ᱢᱤᱫᱼᱵᱟᱨ ᱠᱤᱨᱤᱧ ᱦᱩᱭᱩᱜᱼᱟ᱾
ᱚᱻ ᱛᱟᱦᱚᱞᱮ ᱪᱮᱫ ᱡᱟᱢᱟᱢ ᱠᱤᱨᱤᱧᱟ ᱪᱮᱫ ᱮᱢ ᱢᱚᱱᱮ ᱠᱟᱜᱼᱟ ᱚᱠᱟᱞᱮᱠᱟᱱ ᱡᱚᱢᱟᱢ ᱠᱤᱨᱤᱧᱟ
ᱱᱮᱛᱟᱨ ᱱᱮᱛᱟᱨ ᱢᱟ ᱪᱮᱫᱠᱟᱞᱮ ᱱᱟᱣᱟᱱᱟᱜ ᱚᱱᱠᱟᱱᱟᱜ ᱜᱮ ᱦᱟᱛᱟᱣ ᱦᱩᱭᱩᱜᱼᱟ ᱧᱮᱞ ᱦᱩᱭᱩᱜᱼᱟ ᱦᱳᱭ ᱱᱮᱛᱟᱨ ᱢᱟ ᱚᱱᱞᱟᱭᱤᱱ ᱡᱩᱜᱽ ᱡᱷᱚᱛᱚ ᱚᱱᱞᱟᱭᱤᱱ ᱛᱮ ᱧᱟᱢᱚᱜ ᱠᱟᱱᱟ ᱚᱱᱞᱟᱭᱤᱱ ᱨᱮᱢ ᱥᱟᱨᱪ ᱞᱮᱠᱷᱟᱱ ᱜᱮ ᱛᱚ ᱟ. ᱨᱩᱵᱚᱜ ᱠᱟᱱᱟ
ᱦᱳᱭ ᱚᱱᱠᱟᱜᱮ ᱟᱫᱚ ᱱᱟᱦᱟᱜ ᱤᱧᱦᱚᱸ
ᱵᱟᱢ ᱯᱩᱡᱟᱹ ᱫᱩᱨᱜᱟ ᱯᱩᱡᱟᱹ
ᱟᱞᱮ ᱫᱚ ᱥᱮᱛᱟᱜ ᱵᱮᱲᱟ ᱥᱚᱲᱮ ᱡᱚᱢ ᱞᱮ ᱪᱟᱞᱟᱜᱼᱟ ᱚᱱᱠᱟ ᱵᱚᱸᱜᱟ ᱠᱚ ᱫᱚ ᱵᱟᱝᱟ ᱥᱚᱲᱮ ᱠᱚ ᱮᱢᱚᱜᱼᱟ ᱟᱫᱚ ᱥᱚᱲᱮ ᱡᱚᱢ ᱜᱮ ᱞᱮ ᱪᱟᱞᱟᱜᱼᱟ ᱚᱱᱟ ᱫᱚ ᱮᱢᱱᱤ ᱡᱟᱢᱟ ᱠᱚ ᱦᱚᱨᱚᱜ ᱠᱟᱛᱮ ᱜᱮ ᱱᱟᱣᱟ ᱡᱟᱢᱟ ᱠᱚ ᱫᱚ ᱵᱟᱞᱮ ᱠᱤᱨᱤᱧ ᱜᱮᱭᱟ
ᱚ
ᱢᱟᱱᱮ ᱚᱱᱠᱟ ᱧᱤᱫᱟᱹ ᱦᱚᱸ ᱵᱟᱞᱮ ᱫᱟᱬᱟᱱ ᱜᱮᱭᱟ ᱥᱮᱛᱟᱜ ᱵᱮᱲᱟ ᱞᱮ ᱪᱟᱞᱟᱜᱼᱟ ᱥᱮᱛᱟᱜ ᱵᱮᱲᱟ ᱥᱚᱲᱮ ᱠᱚ ᱠᱚ ᱮᱢᱟᱞᱮᱭᱟ ᱡᱚᱢ ᱵᱤᱜ ᱛᱮᱞᱮ ᱦᱤᱡᱩᱜᱼᱟ ᱴᱤᱯᱷᱤᱱ ᱠᱚᱞᱮ ᱤᱫᱤᱛᱟᱨᱟ ᱠᱟᱜ ᱟ ᱚᱱᱟ ᱨᱮᱞᱮ ᱥᱟᱵᱟᱣ ᱛᱮᱞᱮ ᱟᱹᱜᱩᱭᱟ
ᱟᱜᱩᱭᱟ ᱦᱮᱸ ᱟᱞᱮ ᱥᱮᱫ ᱫᱚ ᱵᱟᱡᱟᱨ ᱛᱚ ᱫᱚᱢᱮ ᱥᱟᱰᱮᱭᱟ ᱢᱟᱭᱤᱠ ᱠᱚᱦᱚᱸ ᱢᱤᱫ ᱧᱤᱫᱟᱹ ᱩᱸ ᱥᱩᱨ ᱨᱮᱜ ᱛᱚ ᱫᱤᱠᱩ ᱟ. ᱛᱩ ᱯᱟᱲᱟ ᱠᱚ ᱢᱮᱱᱟᱜ ᱠᱟᱫᱟ ᱫᱚᱢᱮ ᱥᱟᱲᱮᱭᱟᱜ ᱦᱮᱸ ᱟᱫᱚ ᱪᱟᱞᱟᱜ ᱜᱮ ᱵᱩᱡᱷᱟᱹᱣᱟ ᱫᱚᱢᱮ ᱢᱮᱞᱟ ᱠᱚ ᱦᱩᱭᱩᱜ ᱟ ᱛᱚ
ᱚ ᱛᱟᱦᱚᱞᱮ ᱛᱟᱦᱚᱞᱮ ᱛᱚ ᱟᱜ ᱫᱤᱠ ᱫᱤᱠᱩ ᱟᱹᱛᱩ ᱢᱮᱱᱟᱜ ᱠᱷᱟᱱ ᱛᱚᱞᱮ ᱯᱮᱱᱰᱮᱞ ᱠᱚ ᱪᱮᱫ ᱞᱮᱠᱟ ᱠᱚ ᱵᱮᱱᱟᱣ ᱜᱮᱭᱟ ᱚᱱᱛᱮ
ᱱᱟᱯᱟᱭ ᱱᱟᱯᱟᱭ ᱢᱟᱨᱟᱝ ᱢᱟᱨᱟᱝ ᱜᱮ
ᱚᱻ ᱫᱚᱢᱮ ᱞᱟᱭᱤᱱ ᱟᱛᱮᱫ ᱯᱟᱞᱮᱫ ᱠᱚ ᱧᱮᱞᱟ
ᱞᱟᱜᱟᱣᱟ ᱫᱚᱢᱮ ᱠᱚ ᱦᱚᱲᱚᱜᱼᱟ ᱞᱟᱭᱤᱱ ᱠᱟᱛᱮ ᱵᱚᱸᱜᱟ ᱠᱚᱠᱚ ᱧᱮᱞ ᱠᱚᱣᱟ
ᱚ ᱦᱳᱭ ᱤᱧ ᱫᱚ ᱱᱟᱜ ᱱᱚᱝᱠᱟᱱ ᱡᱟᱭᱜᱟ ᱫᱚ ᱵᱟᱹᱧ ᱪᱟᱞᱟᱣ ᱠᱟᱱᱟ ᱦᱮᱸ ᱱᱚᱝᱠᱟᱱ ᱡᱟᱭᱜᱟ ᱫᱚ ᱱᱟᱜ ᱵᱟᱹᱧ ᱪᱟᱞᱟᱣ ᱠᱟᱱᱟ ᱟᱫᱚ ᱢᱟᱱᱮ ᱯᱷᱳᱱ ᱠᱚᱨᱮ ᱜᱮ ᱧᱮᱞ ᱦᱩᱭ ᱠᱟᱱᱟ
ᱦᱳᱭ ᱦᱳᱭ ᱦᱚᱞᱟ ᱢᱟᱫᱷᱮᱨ ᱛᱚ ᱯᱷᱳᱱ ᱠᱚ ᱛᱟᱸᱦᱮ ᱠᱟᱱᱟ ᱧᱮᱞᱚᱜ ᱠᱟᱱᱟ ᱥᱟᱨᱪ ᱞᱮᱠᱷᱟᱡ ᱜᱮ ᱩᱰᱠᱚᱜ ᱠᱟᱱᱟ
ᱦᱳᱭ ᱵᱚᱱ ᱠᱚᱨᱮ ᱜᱮ ᱧᱮᱞ ᱦᱩᱭ ᱠᱟᱱᱟ ᱟᱨᱦᱚᱸ ᱱᱚᱜᱼᱚᱭ ᱦᱟᱜ ᱨᱚᱛᱷ ᱥᱮᱴᱮᱨᱚᱜ ᱠᱟᱱᱟ ᱨᱚᱛᱷ ᱨᱮᱫᱚ ᱢᱟᱱᱮ ᱟᱯᱮᱥᱮᱫ ᱫᱚ ᱦᱩᱭᱩᱜ ᱜᱮᱭᱟ
ᱦᱚᱸ ᱦᱚᱸ ᱦᱩᱭᱩᱜ ᱦᱩᱭᱩᱜᱼᱟ ᱦᱩᱭᱩᱜᱼᱟ ᱵᱚᱞᱛᱮ ᱩᱱᱠᱩ ᱫᱤᱠᱩ ᱠᱚ ᱜᱮ ᱠᱚ ᱠᱚᱨᱟᱣᱟ ᱟᱞᱮ ᱫᱚ ᱵᱟᱝᱜᱮ ᱟ ᱦᱩᱭᱩᱜᱼᱟ ᱥᱩᱨ ᱟᱛᱩ ᱠᱚ ᱦᱩᱭᱩᱜᱼᱟ ᱛᱚ ᱨᱚᱫ ᱠᱚ ᱜᱚᱦᱚᱲᱟ ᱨᱚᱫ ᱜᱟᱹᱰᱤ ᱜᱚᱦᱚᱲᱟᱝ ᱫᱚ ᱮ
ᱛᱤᱱ ᱢᱟᱨᱟᱝ ᱨᱚᱫ ᱜᱟᱹᱲᱤ ᱠᱚ ᱜᱚᱦᱚᱲ ᱜᱮᱭᱟ
ᱢᱟᱨᱟᱝ ᱜᱮ ᱢᱟᱨᱟᱝ ᱢᱟᱨᱟᱝ ᱜᱮ ᱟᱹᱰᱤ ᱢᱟᱨᱟᱝ ᱢᱟᱨᱟᱝ ᱫᱚᱢᱮ ᱠᱚ ᱦᱚᱲᱚᱜᱼᱟ ᱢᱮᱞᱟ ᱦᱩᱭᱩᱜᱼᱟ ᱢᱤᱫ ᱥᱚᱯᱛᱟ ᱫᱷᱚᱨᱮ
ᱚ ᱛᱤᱱᱟᱹᱜ ᱛᱤᱱᱟᱹᱜ ᱨᱳᱫ ᱜᱟᱹᱰᱤ ᱠᱚ ᱛᱟᱦᱮᱱᱟ ᱢᱟᱱᱮ ᱛᱤᱱᱟᱹᱜ ᱠᱚ ᱜᱚᱦᱚᱲ ᱜᱮᱭᱟ
ᱟᱫᱚ ᱚᱱᱠᱟ ᱫᱚᱱᱟᱜ ᱦᱤᱥᱟᱹᱵᱽ ᱫᱚ ᱵᱟᱝ ᱦᱩᱭᱩ ᱠᱟᱱᱟ ᱛᱤᱱᱟᱹᱜ ᱜᱟᱱ ᱛᱚᱵᱮ ᱟᱭᱢᱟ ᱟᱭᱢᱟ ᱡᱟᱭᱜᱟ ᱨᱮᱫᱚᱠᱚ ᱦᱚᱲ ᱟ ᱛᱚ ᱟᱫᱚ ᱢᱤᱫᱴᱮᱱ ᱡᱟᱭᱜᱟ ᱨᱮ ᱦᱩᱰᱤᱧᱟ ᱢᱤᱫᱴᱮᱱ ᱡᱟᱭᱜᱟ ᱨᱮᱫᱚ ᱢᱟᱨᱟᱝᱼ ᱟ
ᱚ ᱦᱚᱭᱛᱚ ᱛᱟᱦᱞᱮ ᱟᱯᱮ ᱥᱮᱫ ᱫᱚ ᱟᱯᱮ ᱥᱮᱫ ᱚᱱᱟ ᱪᱟᱯᱟᱫ ᱜᱮᱭᱟ ᱠᱚ ᱚᱱᱟ ᱵᱟᱛᱟᱥᱟ ᱠᱚ ᱠᱟᱱᱴᱷᱟᱲ ᱠᱚ
ᱫᱚᱢᱮ ᱦᱟᱞᱟᱝ ᱞᱮ ᱪᱟᱞᱟᱜ ᱠᱷᱟᱱ ᱠᱷᱟᱱ ᱛᱟᱲᱢᱟ ᱛᱟᱥᱟ ᱯᱷᱚᱞ
ᱚ ᱦᱳᱭ ᱦᱳᱭ ᱟᱞᱮ ᱦᱚᱸ ᱪᱟᱞᱟᱜ ᱜᱮᱭᱟᱞᱮ ᱢᱟᱱᱮ ᱟᱞᱮ ᱥᱮᱫ ᱫᱚ ᱦᱚᱯᱚᱱ ᱦᱚᱯᱚᱱ ᱜᱮ ᱠᱷᱟᱹᱞᱤ ᱵᱟᱛᱟᱥᱟ ᱠᱚᱠᱚ ᱪᱟᱯᱟᱫᱟ ᱵᱟᱛᱟᱥᱟ ᱤᱱᱟᱹ ᱜᱮᱠᱚ ᱪᱟᱯᱟᱫᱟ
ᱦᱮᱸ ᱟᱞᱮ ᱥᱮᱫ ᱫᱚ ᱠᱷᱟᱱᱴᱟᱲ ᱠᱚ ᱠᱟᱭᱨᱟ ᱚ ᱡᱟ ᱡᱟᱵᱚᱛᱤᱭᱚ ᱯᱷᱚᱞ ᱵᱚᱸᱜᱟ ᱠᱚ ᱮᱢᱟᱦᱟᱭᱟ ᱚᱱᱟ ᱜᱮᱠᱚ ᱪᱟᱯᱟᱫᱟ
ᱦᱳᱭ ᱛᱚ ᱛᱟᱦᱞᱮ ᱱᱤᱛᱚᱜ ᱫᱚ ᱠᱳᱢᱯᱟᱱᱤ ᱨᱮᱫᱚ ᱢᱟᱱᱮ ᱪᱷᱩᱴᱤ ᱜᱮᱛᱟᱢᱟ ᱥᱮ ᱪᱮᱫ ᱛᱮᱦᱮᱧ ᱫᱚ
ᱦᱚᱸ ᱛᱮᱦᱮᱧ ᱫᱚ ᱪᱷᱩᱴᱤ ᱛᱮᱦᱮ ᱟ ᱜᱟᱯᱟ ᱨᱚᱛ ᱨᱚᱛ ᱵᱚᱸᱜᱟ ᱯᱩᱡᱟᱹ ᱛᱚ ᱟᱫᱚ ᱪᱷᱩᱴᱤ ᱠᱚ ᱮᱢ ᱠᱟᱜ -ᱟ ᱛᱮᱦᱮᱧ ᱟᱨ ᱜᱟᱯᱟ
ᱚ ᱦᱳᱭ ᱛᱚ ᱛᱟᱞᱮ ᱱᱟᱜ ᱵᱮᱥ ᱜᱮ ᱛᱟᱞᱮ ᱦᱟᱜ ᱪᱟᱞᱟᱜ ᱟᱢ ᱥᱮ ᱵᱟᱝ ᱼᱟ ᱨ
ᱦᱚᱸ ᱦᱚᱸ ᱦᱚᱸ ᱨᱚᱛ ᱧᱮᱞ ᱪᱟᱞᱟᱜ ᱦᱩᱭᱩᱜ-ᱟ, ᱧᱮᱞ ᱦᱩᱭᱩᱜ-ᱟ᱾ ᱤᱭᱟᱹ ᱯᱷᱚᱥᱚᱯ ᱠᱚᱠᱚ ᱪᱟᱯᱟᱫᱟ ᱛᱚ ᱚᱱᱟ ᱠᱚ᱾
ᱦᱟᱞᱟᱝ᱾
ᱦᱟᱞᱟᱝ ᱪᱟᱞᱟᱣ ᱦᱩᱭᱩᱜ᱾
ᱦᱳᱭᱛᱚ ᱟᱨ ᱛᱟᱦᱞᱮ ᱱᱟᱜ ᱢᱟᱱᱮ ᱢᱮᱞᱟ ᱠᱚᱠᱚ ᱵᱟᱹᱭᱥᱟᱹᱣ ᱠᱟᱜᱼᱟ ᱥᱮ ᱵᱟᱝ-ᱟ ᱟᱯᱮ ᱥᱮᱫ ᱫᱚ᱾
ᱦᱚᱸ ᱵᱟᱹᱭᱥᱟᱹᱣ ᱠᱟᱫᱟ ᱠᱚ ᱛᱚ ᱱᱚᱜᱼᱚᱭ ᱱᱟᱦᱟᱜ ᱟᱫᱚ ᱢᱟᱹᱭᱤᱠ ᱠᱚᱫᱚᱟᱜ ᱛᱟᱦᱮᱧ ᱫᱚ ᱵᱟᱝᱼᱟ ᱜᱟᱯᱟ ᱠᱷᱚᱡ ᱱᱟᱜ ᱦᱳᱭᱛᱚ ᱢᱮᱱᱟᱜ ᱢᱮ᱾ ᱚᱜᱼᱟ ᱜᱚᱡᱚᱯᱟᱱ ᱛᱟᱠᱚ ᱫᱚᱠᱚ ᱵᱟᱹᱭᱥᱟᱹᱶ ᱜᱟᱜ ᱛᱟᱦᱮᱱᱟ᱾
ᱚ ᱦᱳᱭ ᱛᱚ ᱪᱮᱫ ᱛᱮᱯᱮ ᱪᱟᱞᱟᱜᱼᱟ?
ᱥᱩᱨ ᱜᱮᱭᱟ ᱛᱟᱲᱟᱢ ᱛᱮᱞᱮ ᱪᱟᱞᱟᱜᱼᱟ᱾ ᱟᱪᱪᱷᱟ ᱩᱛᱩ ᱨᱮᱜᱮ᱾ ᱟᱯᱮᱭᱟᱜ ᱟᱯᱮ ᱥᱮᱫ ᱫᱚ ᱛᱤᱱᱟᱹᱜ ᱥᱟᱺᱜᱤᱧ᱾
ᱟᱞᱮ ᱠᱷᱚᱡ ᱫᱚ ᱫᱩ ᱠᱤ ᱫᱩ ᱠᱤᱞᱳᱢᱤᱴᱟᱨ ᱵᱟᱭᱤᱠ ᱛᱮ ᱱᱟᱦᱟᱜ ᱞᱮ ᱪᱟᱞᱟᱜᱼᱟ᱾
ᱚ ᱛᱟᱲᱟᱢ ᱧᱚᱜ ᱦᱩᱭᱩᱜ ᱜᱮᱭᱟ ᱵᱟᱝ ᱜᱟᱹᱰᱤ ᱠᱚᱯᱮ ᱥᱟᱺᱜᱤᱧ ᱥᱟᱺᱜᱤᱧ ᱧᱚᱜ ᱜᱮᱭᱟ᱾
ᱦᱳᱭ ᱵᱟᱭᱤᱠ ᱦᱮᱱᱟᱜ ᱛᱟᱞᱮᱭᱟ ᱵᱟᱭᱤᱠ ᱛᱮ ᱱᱟᱦᱟᱜ ᱞᱮ ᱪᱟᱞᱟᱜᱼᱟ ᱤᱧ ᱫᱟᱫᱟ ᱦᱟᱜ ᱵᱟᱭᱤᱠ ᱢᱮᱱᱟᱜ ᱛᱟᱭᱟ ᱚᱱᱟᱛᱮ ᱱᱟᱦᱟᱜ ᱞᱮ ᱪᱟᱞᱟᱜᱼᱟ᱾
ᱚ ᱟᱪᱪᱷᱟ᱾
ᱛᱟᱦᱮᱞᱮ ᱫᱟᱠᱟ ᱠᱚᱫᱚᱢ ᱡᱚᱢ ᱠᱟᱜᱼᱟ ᱥᱮ ᱵᱟᱝ-ᱟ?
ᱦᱳᱭ ᱡᱚᱢ ᱦᱩᱭ ᱠᱟᱱ ᱜᱮᱭᱟ ᱮᱱᱟᱝ ᱨᱮ᱾
ᱚ ᱪᱮᱫ ᱯᱮ ᱩᱛᱩ ᱠᱮᱜᱼᱟ?
ᱠᱮᱜ, ᱛᱟᱴᱮᱦᱮᱱᱴᱧ ᱫᱚ ᱡᱮᱢᱚᱱ ᱥᱚᱣᱟᱵᱤᱱ ᱟᱞᱩ ᱞᱮ ᱩᱛᱩ ᱠᱟᱫᱟ ᱟᱯᱮ ᱫᱚ
ᱟᱞᱮ ᱫᱚ ᱩᱫ ᱞᱮ ᱩᱛᱩ ᱠᱟᱜ-ᱟ᱾
ᱚ ᱩᱫ ᱧᱟᱢᱚᱜ ᱠᱟᱱᱟ ᱱᱤᱛᱚᱜ ᱫᱚ᱾
ᱦᱚᱸ ᱩᱫ ᱠᱚ ᱧᱟᱢᱚᱜ ᱠᱟᱱᱟ ᱵᱤᱨ ᱨᱮ᱾
ᱚ ᱡᱟᱹᱯᱩᱫ ᱫᱤᱱ ᱫᱚ ᱦᱩᱰᱩᱨ ᱵᱤᱡᱽᱞᱤ ᱞᱮᱠᱷᱟᱡ ᱜᱮᱛᱚ ᱩᱫ ᱠᱚᱢᱟ ᱨᱟᱠᱟᱵ-ᱟ᱾
ᱦᱳᱭ ᱦᱳᱭ ᱟᱞᱮᱭᱟᱜ ᱵᱤᱨ ᱨᱮ ᱪᱮᱫ ᱩᱫ ᱪᱚ ᱱᱟᱜ ᱚᱱᱟ ᱧᱩᱛᱩᱢ ᱫᱚ ᱵᱟᱹᱧ ᱵᱟᱲᱟᱭᱟ᱾ ᱦᱮᱲᱤᱧ ᱠᱮᱜ ᱤᱧ ᱧᱩᱛᱩᱢ ᱫᱚ ᱟᱫᱚ ᱪᱟᱞᱟᱣ ᱱᱟᱞᱮ ᱟᱞᱮ ᱜᱮ ᱟᱹᱰᱤ ᱜᱟᱱ ᱦᱚᱲ᱾ ᱯᱮ ᱯᱩᱱ ᱦᱚᱲ ᱞᱮ ᱪᱟᱞᱟᱣ ᱞᱮᱱᱟ ᱥᱮᱛᱟᱜ ᱨᱮ ᱟᱫᱚ ᱚᱱᱟ, ᱦᱮᱸ ᱵᱟᱨ ᱴᱷᱤᱠᱟ᱾
ᱚ
ᱧᱮᱞ ᱴᱷᱤᱠᱟ ᱠᱟᱛᱮᱫ ᱚᱱᱟ ᱵᱟᱨ ᱴᱷᱤᱠᱟ ᱞᱮ ᱦᱟᱞᱟᱝ ᱠᱟᱜᱼᱟ᱾ ᱟᱫᱚ ᱚᱱᱟ ᱜᱮᱞᱮ ᱦᱟᱹᱴᱤᱧ ᱠᱮᱜ-ᱟ ᱡᱷᱚᱛᱚ ᱦᱚᱲ ᱛᱮᱞᱮ ᱦᱟᱞᱟᱝ ᱠᱮᱫ ᱛᱮᱞᱮ ᱟᱫᱚᱞᱮ ᱦᱟᱹᱴᱤᱧ ᱠᱮᱜᱼᱟ ᱦᱩᱭ ᱠᱟᱱ ᱛᱟᱞᱮ ᱜᱮᱭᱟ ᱵᱟᱨ ᱩᱛᱩ᱾ ᱵᱟᱨ ᱩᱛᱩ ᱦᱩᱭᱩᱜ ᱛᱟᱞᱮᱭᱟ᱾ ᱥᱚᱲᱮᱹᱻ ᱢᱟᱱᱮ ᱟᱫᱷᱮᱠ ᱫᱚ ᱢᱟᱱᱮ ᱦᱟᱸᱜ ᱞᱮ ᱢᱚᱱᱮᱭᱟᱠᱟᱜ-ᱟ ᱞᱮ ᱫᱷᱤᱱᱟᱹᱝ ᱞᱮ ᱥᱚᱲᱮᱭᱟ᱾ ᱱᱤᱛᱚᱜ ᱦᱟᱸᱜ ᱞᱮ ᱩᱛᱩᱣᱟᱠᱟᱜᱼᱟ ᱫᱟᱜ ᱢᱟᱹᱰᱤ ᱥᱟᱞᱟᱜ ᱞᱮ ᱡᱚᱢ ᱠᱟᱜᱼᱟ᱾
ᱚ ᱟᱪᱪᱷᱟ ᱟᱯᱮ ᱥᱮᱫ ᱫᱚ ᱱᱟᱯᱟᱭ ᱜᱮ ᱵᱟᱝ ᱪᱮᱫ ᱪᱚᱨᱚᱠ ᱡᱷᱚᱜ ᱪᱟᱞᱟᱣᱮᱱ ᱵᱤᱨ ᱵᱟᱹᱫ ᱮᱢ ᱥᱮᱱ ᱞᱮᱠᱷᱟᱡ ᱜᱮᱢ ᱧᱟᱢᱟ᱾
ᱦᱳᱭ ᱟᱯᱮ ᱩᱫ ᱩᱫ ᱫᱚᱢ ᱡᱚᱢ ᱠᱟᱜᱼᱟ ᱥᱮ ᱵᱟᱝᱼᱟ ᱟᱢ ᱩᱫ ᱯᱩᱴᱠᱟᱹ᱾
ᱪᱮᱫ ᱫᱚ ᱩᱛᱩ ᱩ ᱩᱫ ᱫᱚ ᱵᱟᱝ ᱧᱟᱢᱚᱜᱼᱟ ᱚᱠᱟ ᱨᱮᱢ ᱧᱟᱢᱟ ᱚᱝᱠᱟ ᱵᱤᱨ ᱦᱚᱸᱛᱚ ᱵᱟᱹᱪᱩᱜᱼᱟ ᱟᱞᱮ ᱥᱮᱫ ᱢᱟ ᱩᱫ ᱮᱢ ᱧᱟᱢᱟ᱾
ᱦᱳᱭ ᱛᱚ ᱫᱚᱠᱟᱱ ᱠᱚᱨᱮ᱾
ᱫᱚᱠᱟᱱ ᱠᱚᱨᱮ ᱦᱚᱸ ᱵᱟᱠᱚ ᱟᱹᱠᱷᱨᱤᱧ-ᱟ ᱩᱫ ᱠᱚᱫᱚ᱾
ᱦᱳᱭ ᱩᱫ ᱫᱚ ᱱᱟᱜ ᱟᱹᱰᱤ ᱱᱮᱛᱟᱨ ᱦᱚᱸ ᱢᱟᱱᱮ ᱵᱟᱝ ᱧᱟᱢᱚᱜ ᱠᱟᱱᱟ ᱱᱮᱛᱟᱨ ᱩᱱᱟᱹᱜ ᱫᱚ ᱱᱟᱦᱟᱜ᱾